ᱦᱮᱞᱳ
ᱦᱮᱸ ᱞᱟᱹᱭ ᱫᱟᱞᱤᱧ ᱨᱚᱲ ᱟᱸᱡᱚᱢᱚᱜ ᱠᱟᱱᱟ?
ᱦᱮᱸ ᱦᱮᱸ ᱟᱡᱚᱢ ᱧᱟᱢ ᱫᱟᱞᱤᱧ ᱡᱩᱫᱤᱼᱼ ᱢᱚᱸᱡᱽ ᱛᱮᱜᱮᱞᱤᱧ ᱟᱸᱡᱚᱢ ᱧᱟᱢᱮᱫ ᱛᱟᱵᱤᱱᱟ᱾
ᱟᱪᱪᱷᱟ᱾
ᱟᱨ ᱟᱹᱞᱤᱧᱟᱜ ᱨᱚᱲ ᱵᱤᱱ ᱟᱸᱡᱚᱢ ᱧᱟᱢ ᱮᱫᱟ?
ᱦᱮᱸ ᱟᱵᱤᱱᱟᱜ ᱨᱚᱲ ᱦᱚᱸ ᱢᱚᱸᱡᱽ ᱛᱮᱜᱮ ᱟᱸᱡᱚᱢ ᱧᱟᱢᱚᱜ ᱠᱟᱱ ᱜᱮᱛᱟᱵᱤᱱᱟ᱾
ᱦᱳᱭ ᱦᱳᱭ᱾
ᱦᱩᱢ᱾
ᱟᱫᱚ ᱱᱟᱜ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ?
ᱟᱨ ᱱᱤᱛᱚᱜ ᱫᱚ ᱱᱟᱜ ᱪᱤᱠᱟᱹ ᱵᱟᱲᱟ ᱞᱮᱠᱟᱛᱮᱫᱚ ᱦᱟᱸᱜᱼᱼ ᱪᱮᱫ ᱦᱚᱸ ᱵᱟᱝᱜᱮ ᱱᱚᱜ ᱚᱭ ᱛᱚ ᱫᱩᱲᱩᱵ ᱵᱟᱲᱟ ᱦᱩᱭ ᱟᱠᱟᱱᱟ᱾
ᱚ ᱟᱪᱪᱷᱟ ᱟᱪᱪᱷᱟ᱾
ᱟᱢ ᱟᱢ ᱜᱮ ᱟᱹᱵᱤᱱ ᱜᱮ ᱪᱮᱫ ᱠᱚ ᱵᱤᱱ ᱪᱤᱠᱟᱹ ᱵᱟᱲᱟᱭᱮᱫᱟ?
ᱦᱳᱭ ᱟᱹᱞᱤᱧ ᱦᱚᱸ ᱱᱟᱜ ᱠᱷᱟᱱ ᱚᱱᱠᱟ ᱜᱮ ᱟᱹᱵᱤᱱ ᱞᱮᱠᱟ ᱜᱮ ᱫᱩᱲᱩᱵ ᱵᱟᱲᱟ ᱧᱚᱜ ᱟᱠᱟᱱᱟ᱾
ᱦᱮᱸ ᱟᱪᱪᱷᱟ᱾
ᱟᱫᱚ ᱠᱟᱹᱢᱤ ᱠᱚᱫᱚ ᱵᱟᱹᱱᱩᱜ ᱟᱠᱟᱫᱟ ᱛᱚ ᱟᱫᱚ ᱚᱱᱟ ᱛᱮᱞᱤᱧ ᱫᱩᱲᱩᱵ ᱟᱠᱟᱱᱟ᱾
ᱦᱳᱭ ᱟᱨ ᱫᱟᱠᱟ ᱠᱚᱫᱚ ᱡᱚᱢ ᱵᱟᱲᱟ ᱟᱠᱟᱫᱟᱵᱤᱱ ᱥᱮ ᱟᱣᱨᱤ ᱵᱤᱱ ᱡᱚᱢ ᱵᱟᱲᱟᱭ ᱜᱮᱭᱟ?
ᱟᱹᱣᱨᱤᱟᱹ ᱡᱚᱢ ᱦᱩᱭᱩᱜᱼᱟ ᱦᱟᱜ ᱚᱱᱠᱟ ᱤᱥᱤᱱ ᱠᱚᱦᱚᱸ ᱟᱹᱣᱨᱤ ᱥᱟᱹᱛᱟᱹᱜ ᱟ ᱛᱚ᱾
ᱟᱪᱪᱷᱟ᱾
ᱵᱟᱝ ᱠᱚ ᱪᱟᱞᱟᱜ ᱠᱟᱱᱟ ᱟᱫᱚ ᱤᱥᱤᱱ ᱵᱟᱥᱟᱝ ᱠᱚ ᱥᱟᱹᱛ ᱞᱮᱱᱠᱷᱟᱱ ᱜᱮ ᱡᱚᱢ ᱵᱟᱲᱟᱭ ᱦᱩᱭᱩᱜᱼᱟ᱾
ᱟᱪᱪᱷᱟ ᱛᱟᱦᱚᱞᱮ ᱠᱷᱟᱱᱼᱼ
ᱦᱮᱸᱻ ᱞᱟᱹᱭ ᱫᱟᱞᱤᱧ ᱚᱱᱠᱟ ᱟᱹᱛᱩ ᱫᱤᱥᱚᱢ ᱠᱚᱨᱮ ᱛᱟᱦᱮᱸ ᱞᱮᱱ ᱠᱷᱟᱱ ᱢᱟ ᱞᱚᱜᱚᱱ ᱜᱮ ᱡᱚᱢ ᱠᱟᱛᱮ ᱥᱟᱹᱛ ᱥᱟᱯᱲᱟᱣ ᱦᱩᱭ ᱠᱚᱜᱼᱟ᱾
ᱦᱳᱭ᱾
ᱟᱫᱚ ᱚᱱᱠᱟ ᱵᱟᱭᱨᱮ ᱫᱤᱥᱚᱢ ᱨᱮᱛᱚ ᱟᱫᱚ ᱚᱱᱟᱛᱮ ᱠᱟᱹᱴᱤᱡ ᱫᱮᱨᱤᱜ ᱠᱟᱱᱟ᱾
ᱟᱪᱪᱷᱟ ᱛᱟ ᱦᱚᱞᱮ ᱠᱷᱟᱱᱼᱼ ᱟᱵᱤᱱ ᱫᱚ ᱦᱟᱸᱜ ᱵᱟᱭᱨᱮ ᱫᱤᱥᱚᱢ ᱨᱮᱵᱤᱱ ᱛᱟᱦᱮᱱ ᱜᱮᱭᱟ ᱡᱮᱢᱚᱱ ᱵᱟᱨᱦᱮ ᱨᱮ ᱚᱲᱟᱜᱼᱼ ᱠᱷᱚᱱ ᱫᱚ ᱵᱟᱨᱦᱮ ᱨᱮᱜᱮᱵᱤᱱ ᱛᱟᱦᱮᱱ ᱜᱮᱭᱟ᱾
ᱦᱳᱭ ᱦᱳᱭ᱾
ᱟᱪᱪᱷᱟ ᱛᱟᱦᱚᱞᱮ ᱚᱱᱟ ᱠᱚᱨᱮ ᱫᱚ ᱢᱟᱱᱮ ᱡᱚᱢ ᱞᱮᱠᱟ ᱛᱮᱫᱚ ᱪᱮᱫ ᱠᱚ ᱡᱮᱢᱚᱱ ᱩᱛᱩ ᱩᱛᱩ ᱞᱮᱠᱟᱛᱮᱫᱚ ᱪᱮᱫ ᱟ ᱠᱚᱵᱤᱱ ᱩᱛᱩ ᱵᱟᱲᱟ ᱡᱚᱝ ᱜᱮᱭᱟ ᱪᱮᱫ ᱥᱚᱵᱽᱡᱤ ᱠᱚ ᱥᱮ ᱪᱮᱫ ᱠᱚ?
ᱩᱛᱩ ᱠᱚ?
ᱦᱮᱸ ᱪᱮᱫ ᱠᱚᱵᱤᱱ ᱩᱛᱩ ᱵᱟᱲᱟ ᱡᱚᱝ ᱜᱮᱭᱟ?
ᱟᱹᱞᱤᱧ ᱛᱚ ᱱᱟᱸᱜ ᱵᱟᱹᱞᱤᱧ ᱩᱛᱩ ᱡᱚᱝ ᱵᱟᱲᱟ ᱜᱮᱭᱟ ᱚᱱᱠᱟ ᱠᱚ ᱤᱥᱤᱱ ᱠᱚ ᱢᱮᱱᱟᱜ ᱠᱟᱫ ᱠᱚᱛᱟᱞᱮᱭᱟ᱾
ᱚ ᱟᱪᱪᱷᱟ᱾
ᱦᱚᱭ᱾ ᱟᱫᱚ ᱩᱱᱠᱩ ᱜᱮ ᱱᱟᱜᱠᱷᱟᱱ ᱠᱚ ᱤᱥᱤᱱ ᱵᱟᱲᱟ ᱟᱞᱮᱭᱟ ᱟᱫᱚ ᱚᱱᱠᱟ ᱥᱚᱵᱡᱤ ᱠᱚ ᱡᱟᱦᱟᱸ ᱞᱮᱠᱟ ᱟᱵᱚᱣᱟᱜ ᱡᱚᱢᱟᱜ ᱠᱚ ᱢᱮᱱᱟᱜ ᱠᱟᱜᱼᱟ,
ᱦᱚᱭ᱾
ᱟᱫᱚ ᱱᱟᱸᱜ ᱡᱷᱚᱛᱚ ᱜᱮᱠᱚ ᱤᱥᱤᱱ ᱵᱟᱲᱟ ᱟᱞᱮᱭᱟ᱾
ᱟᱪᱪᱷᱟ᱾
ᱟᱫᱚ ᱦᱟᱸᱜ ᱠᱷᱟᱱ ᱱᱚᱰᱮ ᱫᱚ ᱚᱝᱠᱟ ᱟᱞᱮ ᱡᱟᱦᱟᱸ ᱠᱚᱞᱮ ᱡᱚᱢ ᱜᱮᱭᱟ ᱡᱟᱹᱥᱛᱤ
ᱦᱩᱸ᱾
ᱚᱱᱟ ᱠᱚᱫᱚ ᱱᱟᱸᱜ ᱦᱩᱭᱩᱜ ᱠᱟᱱᱟ ᱯᱚᱴᱳᱞ ᱰᱷᱮᱸᱲᱚᱥ
ᱦᱮᱸ᱾
ᱟᱨ ᱚᱱᱠᱟ ᱠᱚ ᱩᱛᱩ ᱠᱟᱜ ᱞᱮᱭᱟ ᱱᱟᱜ ᱠᱷᱟᱱ ᱵᱟᱞᱤᱧ‌ ᱫᱤᱥᱟᱹᱭ ᱫᱟ ᱛᱚ ᱩᱱᱟᱹᱜ ᱫᱚ᱾
ᱦᱮᱸ᱾
ᱦᱳᱭ ᱟᱵᱤᱱ ᱜᱮ ᱱᱟᱜ ᱠᱷᱟᱱ ᱡᱚᱢ ᱵᱟᱲᱟ ᱠᱮᱜᱼᱟ ᱵᱤᱱ ᱥᱮ ᱟᱹᱣᱨᱤ ᱛᱟᱦᱚᱞᱮ ᱫᱟᱠᱟ ᱠᱚᱫᱚ?
ᱩᱸ ᱟᱹᱞᱤᱧ ᱦᱚᱸ ᱡᱚᱢ ᱵᱟᱲᱟ ᱞᱮᱠᱟ ᱛᱮᱫᱚ ᱟᱹᱣᱨᱤ ᱞᱤᱧ ᱡᱚᱢ ᱵᱟᱲᱟᱭᱟ ᱦᱟᱸᱜ ᱡᱚᱢ ᱵᱟᱲᱟ ᱦᱩᱭᱩᱜᱼᱟ ᱦᱟᱸᱜ ᱠᱟᱹᱴᱤᱡ ᱩᱸ ᱯᱚᱨᱮ ᱧᱚᱜ ᱛᱮ ᱱᱤᱛᱚᱜ ᱫᱚ ᱦᱟᱸᱜ ᱚᱸ ᱵᱟᱹᱞᱤᱧ ᱡᱚᱢ ᱵᱟᱲᱟ ᱠᱟᱫᱟ ᱡᱟᱦᱟᱸ ᱮᱱᱟᱝ ᱢᱟᱡᱟᱱ ᱵᱮᱲᱟ ᱡᱚᱢ ᱵᱟᱲᱟ ᱦᱩᱭ ᱠᱟᱱᱟ ᱤᱱᱟᱹ ᱡᱚᱢ ᱜᱮ᱾
ᱟᱪᱪᱷᱟ ᱟᱪᱷᱟ ᱪᱷᱟ ᱦᱳᱭ᱾
ᱦᱮᱸ ᱾
ᱱᱟᱯᱟᱭ ᱜᱮ ᱛᱟᱦᱚᱞᱮ᱾
ᱦᱮᱸ᱾
ᱟᱫᱚ ᱞᱤᱧ ᱞᱟᱹᱭᱮᱜ ᱛᱟᱦᱮᱸᱜ ᱚᱝᱠᱟ ᱥᱟᱛᱟᱢ ᱤᱫᱤ ᱠᱟᱛᱮᱜ ᱞᱟᱝ ᱜᱟᱞᱢᱟᱨᱟᱣ ᱞᱮᱠᱷᱟᱱ ᱪᱮᱜ ᱞᱮᱠᱟ ᱦᱩᱭ ᱠᱚᱜᱼᱟ?
ᱦᱮᱸ ᱵᱷᱟᱜᱤ ᱜᱮ ᱦᱩᱭ ᱠᱚᱜᱼᱟ᱾ ᱢᱟᱱᱮ ᱪᱮᱫ ᱥᱟᱛᱟᱢ ᱤᱫᱤ ᱠᱟᱛᱮᱜ ᱮᱸ ᱨᱚᱲ ᱨᱚᱯᱚᱲ ᱦᱩᱭᱩᱜᱼᱟ ᱟᱸ ᱠᱟᱴᱤᱡ ᱞᱟᱹᱭ ᱵᱤᱱ ᱟᱵᱤᱱ ᱜᱮ᱾
ᱟᱹᱞᱤᱧᱟᱜ ᱛᱚ ᱱᱟᱸᱜ ᱠᱷᱟᱱ ᱱᱚᱠᱟ ᱛᱮ ᱱᱟᱜ ᱠᱷᱟᱱ ᱵᱟᱹᱞᱤᱧ ᱢᱚᱱᱮᱭ ᱠᱟᱜ-ᱟ ᱥᱮ ᱵᱟᱹᱞᱤᱧ ᱫᱤᱥᱟᱹᱭᱮᱜᱼᱟ ᱟᱫᱚ ᱱᱟᱸᱜ ᱟᱵᱤᱱ ᱜᱮ ᱡᱩᱫᱤ ᱚᱝᱠᱟ ᱜᱷᱮᱸᱴ ᱯᱚᱴᱚᱢ ᱢᱮᱱᱟᱜ ᱠᱟᱫ ᱛᱟᱹᱵᱤᱱ ᱠᱷᱟᱱ ᱥᱟᱛᱟᱢ ᱞᱟᱹᱭ ᱥᱚᱫᱚᱨ ᱞᱮᱠᱷᱟᱱ ᱵᱤᱱ ᱱᱟᱯᱟᱭ ᱠᱚᱜᱼᱟ᱾
ᱚ ᱢᱟᱱᱮ ᱟᱞᱤᱧᱟᱜ ᱩᱭᱦᱟᱹᱨ ᱞᱮᱠᱟ ᱛᱮ ᱥᱟᱛᱟᱢ ᱫᱚ ᱟᱹᱰᱤ ᱜᱟᱱ ᱠᱤᱪᱷᱩ ᱤᱫᱤ ᱠᱟᱛᱮᱜ ᱜᱮ ᱥᱟᱛᱟᱢ ᱫᱚ ᱨᱚᱲ ᱨᱚᱯᱚᱲ ᱦᱩᱭ ᱦᱚᱸ ᱦᱩᱭ ᱠᱟᱱᱟ ᱟᱨ ᱱᱚᱝᱠᱟ ᱟᱹᱰᱤ ᱜᱟᱱ ᱥᱟᱛᱟᱢ ᱤᱫᱤ ᱠᱟᱛᱮᱜ ᱜᱮ ᱩᱭᱦᱟᱹᱨ ᱵᱷᱟᱵᱱᱟ ᱦᱚᱸ ᱱᱚᱝᱠᱟ ᱢᱮᱱᱟᱜᱼᱟ, ᱟᱸ ᱛᱟᱦᱚᱞᱮ ᱠᱷᱟᱱ ᱟᱞᱤᱧᱟᱜ ᱢᱚᱱᱮ ᱞᱮᱠᱟᱛᱮ ᱡᱮ ᱟᱵᱚᱣᱟᱜ ᱱᱚᱣᱟ ᱢᱟᱱᱢᱤ ᱢᱟᱹᱱᱢᱤ ᱡᱚᱱᱚᱢ ᱡᱮ ᱢᱟᱱᱮ ᱢᱟᱹᱱᱢᱤ ᱚᱠᱟᱮ ᱞᱮᱠᱟ ᱛᱮ ᱢᱟᱱᱮ ᱪᱮᱜ ᱞᱮᱠᱟ ᱦᱚᱲ ᱠᱚ ᱥᱟᱞᱟᱜ ᱪᱮᱜ ᱞᱮᱠᱟ ᱵᱮᱵᱚᱦᱟᱨ ᱥᱮ ᱪᱮᱫ ᱞᱮᱠᱟ ᱛᱟᱦᱮᱱ ᱦᱩᱭᱩᱜ ᱛᱟᱵᱚᱱᱟ, ᱚᱱᱟ ᱤᱫᱤ ᱠᱟᱛᱮᱜ ᱠᱟᱹᱴᱤᱡ ᱮᱸ ᱨᱚᱲ ᱨᱚᱯᱚᱲ ᱞᱮᱱᱠᱷᱟᱱ ᱦᱟᱸᱜ ᱵᱷᱟᱜᱤ ᱦᱩᱭ ᱠᱚᱜ-ᱟ᱾
ᱟᱪᱪᱷᱟ ᱦᱳᱭ ᱦᱳᱭ, ᱚᱱᱟ ᱢᱟ ᱟᱹᱰᱤ ᱱᱟᱯᱟᱭᱚᱜ-ᱟ᱾
ᱦᱮᱸ ᱡᱮᱢᱚᱱ ᱟᱵᱚ ᱫᱚ ᱦᱚᱲ ᱠᱟᱱᱟᱵᱚᱱ ᱥᱮ ᱩᱸᱻ ᱢᱟᱱᱢᱤ ᱠᱟᱱᱟ ᱵᱚᱱ, ᱡᱮ ᱟᱵᱚ ᱫᱚ ᱦᱚᱲ ᱦᱚᱲ ᱜᱮ ᱠᱷᱟᱱ ᱜᱮ ᱵᱚᱱ ᱡᱮ ᱢᱟᱱᱢᱤ ᱵᱚᱱ ᱦᱩᱭᱩᱜ-ᱟ ᱥᱮ ᱢᱟᱱᱢᱤ ᱞᱮᱠᱟ ᱛᱟᱦᱮᱱ ᱞᱟᱹᱜᱤᱫ ᱛᱮ ᱢᱟᱱᱮ ᱪᱮᱫ ᱪᱮᱫ ᱠᱚ ᱪᱤᱠᱟᱹ ᱦᱩᱭᱩᱜ ᱛᱟᱵᱚᱱᱟ
ᱦᱳᱭ ᱦᱳᱭ᱾
ᱚᱱᱮ ᱠᱚ ᱞᱟᱹᱭ ᱠᱟᱫᱟ ᱚᱱᱮ ᱠᱚ ᱞᱟᱹᱭ ᱠᱟᱫᱟ ᱡᱮ ᱟᱸ ᱦᱚᱲ ᱫᱚᱢ ᱦᱚᱲ ᱠᱟᱱᱟ ᱨᱮᱦᱚᱸ ᱦᱚᱲ ᱦᱚᱲ ᱞᱮᱠᱟ ᱦᱚᱲ ᱵᱮᱱᱟᱜ ᱢᱮ ᱾ ᱛᱟᱦᱚᱞᱮ ᱠᱷᱟᱱ ᱫᱚ ᱚᱱᱟ ᱫᱚ ᱪᱮᱫ ᱠᱷᱟᱹᱛᱤᱨ ᱠᱚ ᱞᱟᱹᱭ ᱟᱠᱟᱫᱟ ᱡᱮ ᱦᱚᱲ ᱞᱮᱠᱟ ᱦᱚᱲ ᱵᱮᱱᱟᱜ ᱢᱮ ᱾ ᱟᱵᱚ ᱢᱟᱛᱚ ᱵᱚᱱ ᱦᱚᱲ ᱠᱟᱱ ᱜᱮᱭᱟ ᱥᱮ ᱟᱨ ᱦᱚᱸ ᱪᱮᱫ ᱞᱮᱠᱟ ᱦᱚᱲᱮᱢ ᱵᱮᱱᱟᱣ ᱞᱮᱱᱠᱷᱟᱱ ᱡᱮ ᱦᱚᱲ ᱠᱚ ᱢᱮᱛᱟᱢᱟ ᱡᱮ ᱵᱟᱝ ᱦᱚᱲ ᱞᱮᱠᱟ ᱦᱚᱲᱮ ᱵᱮᱱᱟᱣᱮᱱᱟ ᱢᱮᱱᱛᱮᱱ ᱾
ᱟᱪᱪᱷᱟ ᱟᱪᱪᱷᱟ ᱦᱳᱭ᱾
ᱚᱱᱟ ᱤᱫᱤ ᱠᱟᱛᱮᱜ ᱠᱟᱹᱴᱤᱡ ᱟᱸ ᱟᱵᱤᱱ ᱠᱟᱹᱴᱤᱡ ᱞᱟᱹᱭ ᱵᱤᱱ ᱥᱮ ᱢᱟᱱᱮ ᱩᱸ ᱦᱚᱲ ᱦᱩᱧ ᱟᱸᱡᱚᱢ ᱵᱟᱲᱟᱣ ᱟᱠᱟᱜ ᱠᱚᱣᱟ ᱞᱤᱧ ᱡᱮ ᱞᱟᱹᱭ ᱟᱠᱚ ᱟᱸ ᱵᱟᱵᱩ ᱥᱮ ᱢᱟᱹᱭ ᱟᱱᱮ ᱦᱚᱲ ᱞᱮᱠᱟ ᱦᱚᱲ ᱵᱮᱱᱟᱜ ᱢᱮ ᱡᱮᱢᱚᱱ ᱫᱤᱥᱚᱢ ᱦᱚᱲ ᱥᱮ ᱚᱸᱜ ᱚᱸᱜ ᱦᱚᱲ ᱠᱚ ᱟᱢ ᱠᱚ‌ ᱪᱤ
ᱦᱳᱭ ᱾ ᱡᱮᱢᱚᱱ ᱩᱯᱨᱩᱢ
ᱦᱚᱭ ᱾ ᱱᱚᱸᱣᱟ ᱜᱷᱟᱨᱚᱸᱡᱽ ᱨᱮ ᱥᱮ ᱫᱤᱥᱚᱢ ᱨᱮ ᱟᱢᱟᱜ ᱩᱯᱨᱩᱢ ᱛᱟᱦᱮᱱ ᱛᱟᱢ ᱢᱟ ᱾ ᱟᱫᱚ ᱪᱮᱫ ᱞᱮᱠᱟ ᱵᱚᱱ ᱵᱮᱱᱟᱣ ᱞᱮᱱᱠᱷᱟᱱ ᱥᱮ ᱪᱮᱫ ᱠᱚᱵᱚᱱ ᱪᱤᱠᱟᱹ ᱞᱮᱠᱷᱟᱱ ᱟᱵᱚ ᱦᱚᱲ ᱞᱮᱠᱟ ᱦᱚᱲ ᱵᱚᱱ ᱵᱮᱱᱟᱜ-ᱟ ᱾ ᱡᱩᱫᱤ ᱵᱟᱲᱟᱭ ᱢᱮᱱᱟᱜ ᱛᱟᱵᱤᱱ ᱠᱷᱟᱱ ᱠᱟᱹᱴᱤᱡ ᱵᱤᱱ ᱞᱟᱹᱭ ᱥᱚᱫᱚᱨ ᱞᱮᱠᱷᱟᱱ ᱵᱷᱟᱹᱜᱤ ᱠᱚᱜ-ᱟ ᱾
ᱟᱪᱪᱷᱟ ᱟᱪᱪᱷᱟ ᱟᱪᱪᱷᱟ᱾ ᱦᱳᱭ ᱱᱟᱜ ᱠᱷᱟᱱ ᱟᱹᱞᱤᱧ ᱫᱚ ᱱᱟᱜ ᱠᱷᱟᱱ ᱩᱱᱟᱹᱜ ᱡᱟᱹᱥᱛᱤ ᱫᱚ ᱱᱟᱦᱟᱜ ᱵᱟᱹᱞᱤᱧ ᱵᱟᱲᱟᱭᱟ᱾ ᱟᱫᱚ ᱡᱟᱦᱟᱸ ᱛᱤᱱᱟᱹᱜ ᱞᱤᱧ ᱫᱟᱲᱮᱭᱟᱜ-ᱟ ᱥᱮ ᱡᱟᱦᱟᱸ ᱛᱤᱱᱟᱹᱜ ᱞᱤᱧ ᱵᱟᱲᱟᱭᱟ ᱚᱱᱟ ᱠᱚᱫᱚ ᱞᱤᱧ ᱞᱟᱹᱭ ᱥᱚᱫᱚᱨᱟ ᱱᱟᱦᱟᱜ ᱾ ᱟᱵᱚ ᱢᱟ ᱦᱚᱲ ᱠᱟᱱ ᱜᱮᱭᱟᱵᱚᱱ ᱢᱮᱱᱠᱷᱟᱱ ᱦᱚᱲ ᱠᱷᱚᱱ ᱦᱚᱸ ᱟᱨᱚ ᱦᱚᱲ ᱞᱮᱠᱟ ᱵᱮᱱᱟᱜ ᱠᱚᱨᱛᱮ ᱜᱮᱞᱮ, ᱩᱸ ᱚᱱᱠᱟ ᱯᱚᱨᱤᱥᱨᱚᱢ ᱫᱚ ᱞᱟᱜᱟᱣ ᱟᱵᱚᱱ ᱜᱮᱭᱟ᱾
ᱦᱳᱭ ᱾
ᱦᱮᱸ ᱥᱮ ᱾
ᱦᱳᱭ ᱦᱳᱭ᱾
ᱡᱮᱢᱚᱱ ᱚᱲᱟᱜ ᱨᱮᱫᱚ ᱠᱚ ᱢᱮᱛᱟ ᱵᱚᱱ ᱜᱮᱭᱟ ᱛᱚ ᱜᱚᱜᱚ ᱵᱟᱵᱟ ᱛᱟᱠᱚ ᱡᱮ ᱚᱱᱠᱟ ᱦᱚᱲ ᱞᱮᱠᱟ ᱦᱚᱲ ᱵᱮᱱᱟᱜ ᱢᱮ᱾ ᱥᱮ ᱟᱫᱚ ᱦᱳᱭ ᱚᱱᱟ ᱫᱚ ᱱᱟᱦᱟᱜ ᱚᱱᱠᱟ ᱚᱞ ᱯᱟᱲᱦᱟᱣ ᱠᱚ ᱪᱮᱫ ᱠᱟᱜ ᱦᱩᱭᱩᱜ-ᱟ ᱥᱮ ᱟᱨᱚ ᱟᱭᱢᱟ ᱡᱤᱱᱤᱥ ᱨᱮᱜᱮ ᱩᱸ ᱥᱮᱞᱮᱫᱚᱜ ᱦᱩᱭᱩᱜ-ᱟ ᱾
ᱦᱩᱸ ᱾
ᱟᱨ ᱚᱱᱠᱟ ᱜᱮ ᱱᱟᱜ ᱢᱟᱨᱟᱝ ᱦᱚᱲ ᱠᱚᱫᱚ, ᱥᱮ ᱪᱮᱫ ᱞᱮᱠᱟ ᱤᱭᱟᱹ ᱠᱚ ᱮᱢᱟ ᱠᱚ ᱵᱟᱲᱟᱣ ᱟᱠᱚ ᱦᱩᱭᱩᱜ-ᱟ ᱡᱟᱦᱟᱸ ᱫᱚ ᱥᱚᱱᱢᱟᱱ ᱠᱚ ᱢᱮᱛᱟᱜ-ᱟ᱾
ᱦᱳᱭ᱾
ᱚᱱᱟ ᱠᱚ ᱮᱢ ᱵᱟᱲᱟ ᱟᱠᱚ ᱦᱩᱭᱩᱜ-ᱟ, ᱟᱨ ᱚᱱᱠᱟᱜ ᱜᱮ ᱟᱨᱚ ᱞᱟᱦᱟ ᱥᱮᱫ ᱪᱟᱞᱟᱜ ᱤᱫᱤ ᱞᱟᱹᱜᱤᱫ ᱡᱟᱹᱥᱛᱤ ᱜᱮ ᱯᱚᱨᱤᱥᱨᱚᱢ ᱞᱟᱜᱟᱣ ᱟᱵᱚᱱᱟ᱾
ᱦᱮᱸ,
ᱟᱹᱵᱤᱱ ᱛᱟᱦᱚᱞᱮ ᱠᱟᱹᱴᱤᱡ ᱞᱟᱹᱭ-ᱟ ᱵᱤᱱ ᱫᱤᱭᱮ ᱯᱚᱨᱮ ᱟᱨᱦᱚᱸ ᱟᱹᱞᱤᱧ ᱞᱤᱧ ᱞᱟᱹᱭᱟᱜ ᱠᱟᱱᱟ᱾
ᱢᱟᱱᱮ ᱟᱹᱞᱤᱧ ᱟᱹᱞᱤᱧ ᱡᱟᱦᱟᱸ ᱟᱹᱞᱤᱧ ᱦᱚᱸ ᱩᱱᱟᱹᱜ ᱠᱤᱪᱷᱩ ᱫᱚ ᱵᱟᱝᱞᱤᱧ ᱵᱟᱲᱟᱭᱟ ᱾ ᱢᱟᱱᱮ ᱡᱟᱦᱟᱸ ᱛᱤᱱᱟᱹᱜ ᱞᱤᱧ ᱵᱟᱲᱟᱭᱟ ᱚᱱᱟᱜᱮ ᱞᱟᱹᱭ ᱨᱮᱱᱟᱜ ᱞᱤᱧ ᱪᱮᱥᱴᱟᱭᱟ ᱾
ᱦᱳᱭ ᱦᱳᱭ ᱟᱫᱚ ᱟᱹᱵᱤᱱ ᱡᱟᱦᱟᱸ ᱛᱤᱱᱟᱹᱜ ᱵᱤᱱ ᱵᱟᱲᱟᱭᱟ ᱚᱱᱟᱜᱮ ᱞᱟᱹᱭ ᱥᱚᱫᱚᱨ ᱵᱤᱱ ᱾
ᱦᱮᱸ ᱢᱟᱱᱮ ᱟᱹᱞᱤᱧᱟᱜ ᱵᱟᱲᱟᱭ ᱞᱮᱠᱟ ᱛᱮᱫᱚ ᱢᱟᱱᱮ ᱟᱵᱚ ᱛᱚ ᱦᱚᱲ ᱫᱚᱵᱚᱱ ᱦᱚᱲ ᱠᱟᱱᱟ ᱪᱮᱫ ᱞᱮᱠᱟ ᱵᱚᱱ ᱵᱮᱱᱟᱣ ᱞᱮᱠᱷᱟᱱ ᱦᱚᱲ ᱞᱮᱠᱟ ᱦᱚᱲ ᱵᱚᱱ ᱵᱮᱱᱟᱜ-ᱟ᱾ ᱢᱟᱱᱮ ᱟᱵᱚ ᱟᱵᱚ ᱡᱮᱢᱚᱱ ᱚᱞᱚᱜ ᱯᱟᱲᱦᱟᱣ ᱚᱞᱚᱜ ᱯᱟᱲᱦᱟᱣ ᱫᱤᱠ ᱫᱤᱭᱮ ᱦᱚᱸ ᱢᱟᱨᱟᱝ ᱦᱚᱲ ᱵᱮᱱᱟᱣ ᱦᱩᱭᱩᱜ ᱛᱟᱵᱳᱱᱟ ᱛᱟᱯᱚᱨᱮ ᱢᱟᱱᱮ ᱟᱹᱛᱩ ᱟᱹᱛᱩ ᱫᱤᱥᱚᱢ ᱨᱮᱱ ᱦᱚᱲ ᱠᱚ ᱥᱟᱞᱟᱜ ᱱᱟᱯᱟᱭ ᱵᱮᱵᱚᱦᱟᱨ, ᱱᱟᱯᱟᱭ ᱢᱟᱱᱮ ᱜᱩᱱ ᱢᱟᱱᱮ ᱢᱟᱨᱟᱝ ᱦᱚᱲ ᱠᱚᱫᱚ ᱢᱟᱱᱮ ᱜᱩᱱ ᱢᱟᱱᱟᱣ ᱠᱚᱣᱟ ᱵᱚᱱ ᱟᱨ ᱦᱩᱰᱤᱧ ᱦᱚᱲ ᱠᱚᱫᱚ ᱢᱟᱱᱮ ᱫᱩᱞᱟᱹᱲ ᱵᱚᱱ ᱮᱢᱟ ᱠᱚᱣᱟ᱾ ᱚᱱᱠᱟ ᱜᱮ ᱫᱤᱥᱚᱢ ᱫᱤᱥᱚᱢ ᱨᱮ ᱟᱵᱚᱣᱟᱜ ᱱᱟᱯᱟᱭ ᱟᱪᱟᱨ ᱵᱮᱵᱚᱦᱟᱨ ᱪᱮᱫ ᱞᱮᱠᱟ ᱛᱮ ᱵᱚᱱ ᱫᱚᱦᱚᱭᱟ᱾ ᱫᱤᱥᱚᱢ ᱞᱟᱹᱜᱤᱫ ᱦᱚᱸ ᱢᱟᱱᱮ ᱠᱟᱹᱢᱤ ᱦᱩᱭᱩᱜ ᱛᱟᱵᱱᱟ ᱡᱮ ᱫᱤᱥᱚᱢ ᱪᱮᱫ ᱞᱮᱠᱟ ᱵᱚᱱ ᱠᱟᱹᱢᱤ ᱞᱮᱠᱷᱟᱱ ᱱᱚᱣᱟ ᱩᱛᱱᱟᱹᱜ ᱛᱟᱵᱚᱱᱟ ᱚᱱᱟᱠᱚ ᱤᱫᱤᱠᱟ ᱛᱮᱜ ᱛᱮ ᱦᱚᱸ ᱧᱮᱞ ᱦᱩᱭᱩᱜ ᱛᱟᱵᱚᱱᱟ᱾ ᱟᱨ ᱟᱵᱚᱣᱟᱜ ᱢᱟᱱᱮ ᱚᱞ ᱯᱟᱲᱦᱟᱣ ᱫᱤᱠ ᱫᱤᱭᱮ ᱛᱮᱦᱚᱸ ᱟᱹᱰᱤ ᱜᱮ ᱢᱟᱨᱟᱝ ᱦᱚᱲ ᱵᱮᱱᱟᱜ ᱛᱟᱵᱚᱱᱟ, ᱡᱟᱛᱮ ᱢᱟᱱᱮ ᱛᱟᱭᱚᱢ ᱫᱟᱨᱟᱢ ᱛᱮ ᱢᱟᱱᱮ ᱡᱷᱚᱛᱚ ᱦᱚᱲ ᱵᱚᱱ ᱧᱮᱞ ᱫᱟᱲᱮᱭᱟ ᱠᱚ ᱢᱟ ᱮᱢᱚᱱ ᱢᱟᱨᱟᱝ ᱦᱚᱲ ᱵᱚᱱ ᱵᱮᱱᱟᱜ ᱡᱟᱛᱮ ᱟᱵᱚᱨᱮᱱ ᱜᱚ ᱵᱟᱵᱟ ᱠᱚ ᱛᱟᱭᱚᱢ ᱫᱟᱨᱟᱢ ᱛᱮ ᱫᱩᱠ ᱠᱚᱥᱴᱚ ᱟᱞᱚ ᱠᱚ ᱧᱟᱢ ᱢᱟᱥᱮ ᱡᱟᱦᱟᱱᱟᱜ ᱟᱱᱟᱴ ᱮᱴᱠᱮᱴᱚᱬᱮ ᱨᱮ ᱟᱞᱚ ᱠᱚ ᱯᱟᱲᱟᱜ ᱢᱟ ᱦᱮ ᱟᱵᱚ ᱫᱚ ᱡᱚᱛᱚ ᱠᱷᱚᱱ ᱢᱟᱨᱟᱝ ᱠᱟᱹᱢᱤ ᱫᱚ ᱚᱱᱟᱜᱮ ᱠᱟᱱ ᱛᱟᱵᱚᱱᱟ ᱡᱮ ᱜᱚᱜᱚ ᱵᱟᱵᱟ ᱡᱟᱦᱟᱸ ᱞᱮᱠᱟᱛᱮ ᱥᱩᱠ ᱨᱮᱥᱮ ᱥᱟᱱᱛᱤ ᱨᱮᱵᱚᱱ ᱫᱚᱦᱚ ᱫᱟᱲᱮᱭᱟᱜ-ᱟ ᱠᱤᱱᱟ ᱾ ᱚᱱᱟᱜᱮ ᱢᱟᱨᱟᱝ ᱠᱟᱛᱷᱟ ᱫᱚ ᱟᱨ ᱚᱱᱟ ᱥᱟᱶ ᱥᱟᱶᱛᱮ ᱤᱧ ᱡᱷᱚᱛᱚ ᱫᱤᱥᱚᱢ ᱦᱚᱲ ᱥᱟᱛᱮ ᱱᱟᱯᱟᱭ ᱵᱮᱵᱚᱦᱟᱨ ᱚᱱᱠᱟᱟᱜ ᱜᱮ ᱟᱹᱞᱤᱧ ᱞᱤᱧ ᱢᱚᱱᱮᱭᱟ ᱾
ᱦᱳᱭ ᱦᱳᱭ ᱟᱹᱵᱤᱱ ᱢᱟ ᱡᱚᱛᱚ ᱜᱮ ᱴᱷᱤᱠ ᱜᱮᱵᱤᱱ ᱞᱟᱹᱭ ᱠᱮᱜ-ᱟ ᱟᱨ ᱚᱱᱠᱟᱜᱮ ᱞᱟᱦᱟ ᱥᱮᱫ ᱢᱟᱲᱟᱝ ᱞᱟᱦᱟ ᱦᱩᱭᱩᱜ ᱛᱟᱵᱚᱱᱟ ᱟᱨ ᱜᱚᱜᱚ ᱵᱟᱵᱟ ᱛᱟᱠᱚ ᱦᱚᱸᱛᱚ ᱚᱱᱠᱟ ᱢᱮᱱᱟᱜ ᱟᱠᱟᱫ ᱛᱟᱠᱚᱣᱟ ᱢᱚᱱᱮ ᱨᱮᱥᱮ ᱡᱮ ᱢᱟᱨᱟᱝ ᱦᱚᱲ ᱵᱮᱱᱟᱜ ᱟᱭ ᱥᱮ
ᱦᱮᱸᱥᱮ ᱵᱟᱝ?
ᱦᱮᱸ ᱟᱨ ᱚᱱᱟ ᱠᱷᱟᱹᱛᱤᱨ ᱛᱮᱜᱮ ᱜᱚᱜᱚ-ᱵᱟᱵᱟ ᱫᱚ ᱱᱚᱜ-ᱚᱭ ᱥᱟᱜᱤᱧ ᱨᱮ ᱫᱚᱦᱚ ᱠᱟᱛᱮᱜ ᱚᱞᱚᱜ ᱯᱟᱲᱦᱟᱜ ᱠᱚ ᱥᱮᱬᱟ ᱦᱚᱪᱚᱭᱮᱫ ᱵᱚᱱᱟ ᱡᱟᱛᱮ ᱜᱤᱫᱽᱨᱟᱹ ᱢᱟᱱᱮ ᱫᱤᱥᱚᱢᱮ ᱧᱮᱞ ᱫᱟᱲᱮᱭᱟᱜ ᱢᱟ ᱥᱮ ᱪᱤᱱᱦᱟᱹᱣ ᱫᱟᱲᱮᱭᱟᱜ ᱢᱟᱭ ᱫᱤᱥᱚᱢ ᱨᱮᱱ ᱦᱚᱲ ᱥᱟᱞᱟᱜ ᱫᱩᱲᱩᱵ ᱛᱤᱸᱜᱩ ᱫᱟᱲᱮᱭᱟᱜ ᱢᱟᱭ ᱫᱤᱥᱚᱢ, ᱫᱤᱥᱚᱢᱮ ᱫᱟᱬᱟ ᱫᱟᱲᱮᱭᱟᱜ ᱢᱟ᱾ ᱚᱱᱟ ᱠᱷᱟᱹᱛᱤᱨ ᱛᱮᱜᱮ ᱱᱚᱜᱼᱚᱭ ᱟᱵᱚ ᱵᱟᱭᱨᱮ ᱵᱟᱭᱨᱮ ᱨᱮ ᱫᱚᱦᱚ ᱠᱟᱛᱮ ᱠᱚ ᱚᱞᱚᱜ ᱯᱟᱲᱦᱟᱣ ᱦᱚᱪᱚᱭᱮᱫ ᱵᱚᱱᱟ᱾ ᱡᱟᱦᱟᱸ ᱠᱷᱟᱹᱛᱤᱨ ᱛᱮ ᱚᱲᱟᱜ ᱨᱮ ᱫᱚᱦᱚ ᱠᱟᱛᱮ ᱫᱚ ᱢᱟᱱᱮ ᱜᱤᱫᱽᱨᱟᱹ ᱠᱚ ᱡᱷᱚᱛᱚ ᱦᱚᱲᱜᱮ ᱟᱵᱚ ᱚᱲᱟᱜ ᱠᱚᱨᱮ ᱵᱚᱱ ᱛᱟᱸᱦᱮ ᱞᱮᱱᱠᱷᱟᱱ ᱚᱞᱚᱜ ᱯᱟᱲᱦᱟᱣ ᱨᱮᱦᱚᱸ ᱩᱱᱟᱹᱜ ᱢᱚᱱᱮ ᱵᱟᱝ ᱵᱟᱹᱭᱥᱟᱹᱜ ᱜᱮᱛᱟᱵᱚᱱᱟ ᱚᱲᱟᱜ ᱨᱮᱫᱚ ᱢᱟᱱᱮ ᱜᱟᱛᱮ ᱠᱚ ᱥᱟᱞᱟᱜ ᱵᱚᱱ ᱜᱟᱛᱮ ᱞᱮᱱᱠᱷᱟᱱ ᱢᱟᱱᱮ ᱠᱚᱲᱟ ᱜᱤᱫᱽᱨᱟᱹ ᱦᱚᱸ ᱡᱮᱢᱚᱱ ᱦᱟᱱᱟ ᱱᱚᱣᱟ ᱠᱷᱮᱞ ᱟᱠᱚ ᱛᱟᱨᱯᱚᱨᱮ ᱚᱱᱟ ᱥᱟᱶᱛᱮ ᱦᱟᱱ ᱡᱟᱦᱟᱸ ᱱᱮᱛᱟᱨ ᱢᱟ ᱦᱟᱺᱰᱤ ᱯᱟᱹᱨᱟᱹᱣᱟ ᱠᱚᱠᱚ ᱧᱩᱭᱮᱫ ᱛᱮ ᱦᱟᱱᱮ ᱧᱤᱫᱟᱹ ᱯᱨᱳᱜᱨᱟᱢ ᱠᱚᱠᱚ ᱪᱟᱞᱟᱜ ᱠᱟᱱᱟ ᱚᱱᱟᱛᱮ ᱟᱠᱚᱣᱟᱜ ᱟᱠᱚᱣᱟᱜ ᱡᱤᱭᱚᱱ ᱨᱮ ᱢᱟᱱᱮ ᱟᱹᱰᱤ ᱠᱷᱟᱨᱟᱯ ᱫᱚᱥᱟ ᱧᱮᱞᱚᱜ ᱠᱟᱱᱟ ᱚᱱᱟ ᱠᱷᱟᱹᱛᱤᱨ ᱛᱮ ᱚᱲᱟᱜ ᱠᱚᱨᱮᱜ ᱵᱟᱝᱠᱚ ᱫᱚᱦᱚᱭᱮᱫ ᱵᱚᱱᱟ ᱡᱟᱛᱮ ᱤᱧᱤᱡ ᱜᱤᱫᱽᱨᱟᱹ ᱦᱩᱸ ᱵᱟᱭᱨᱮ ᱨᱮ ᱫᱚᱦᱚ ᱠᱟᱛᱮᱫ ᱢᱟᱨᱟᱝ ᱦᱚᱲᱤᱧ ᱵᱮᱱᱟᱣᱮᱭᱟ ᱚᱱᱟ ᱠᱷᱟᱹᱛᱤᱨ ᱜᱮ ᱤᱱᱟᱹ ᱜᱮᱠᱚ ᱠᱷᱚᱡᱚᱜᱼᱟ᱾
ᱦᱳᱭ ᱦᱳᱭ ᱡᱚᱛᱚ ᱨᱮᱱ ᱜᱚᱜᱚ ᱵᱟᱵᱟ ᱜᱮᱛᱚ ᱚᱱᱟ ᱫᱚᱠᱚ ᱪᱟᱭᱟ ᱥᱮ ᱡᱮ ᱤᱧᱤᱡ ᱜᱤᱫᱽᱨᱟᱹ ᱥᱮ ᱪᱮᱫ ᱞᱮᱠᱟ ᱢᱟᱨᱟᱝ ᱦᱚᱲᱮ ᱵᱮᱱᱟᱜ ᱢᱟᱭ᱾
ᱡᱟᱦᱟᱱᱟᱜ ᱱᱚᱠᱨᱤ ᱥᱮ ᱡᱟᱦᱟᱱᱟᱜ ᱧᱟᱢ ᱢᱟᱭ ᱡᱚᱛᱚ ᱦᱚᱲ ᱜᱮᱛᱵᱚᱱ ᱪᱟᱭᱟ ᱥᱮ
ᱦᱳᱭ ᱦᱳᱭ
ᱟᱨ ᱚᱠᱚᱭᱟᱜ ᱢᱚᱱᱮᱨᱮ ᱪᱮᱫ ᱞᱮᱠᱟ ᱢᱮᱱᱟᱜ-ᱟ ᱚᱱᱟ ᱛᱚ ᱚᱦᱚᱵᱤᱱ ᱞᱟᱹᱭ ᱠᱮᱭᱟ ᱥᱮ ᱱᱮᱛᱟᱨ ᱢᱟ ᱮᱢᱚᱱ ᱡᱩᱜᱽ ᱦᱮᱡ ᱟᱠᱟᱱᱟ
ᱦᱳᱭ
ᱟᱨ ᱱᱮᱛᱟᱨ ᱢᱟ ᱚᱱᱠᱟ ᱟᱨᱚ ᱱᱚᱣᱟ ᱡᱟᱦᱟᱸ ᱵᱚᱲᱚ ᱯᱷᱳᱱ ᱱᱚᱣᱟ ᱦᱮᱡ ᱟᱠᱟᱱᱟ ᱟᱨ ᱩᱱᱠᱩ ᱡᱟᱦᱟᱸᱭ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱚᱱᱠᱟ ᱯᱟᱲᱦᱟᱜ ᱥᱮᱫ ᱫᱚ ᱩᱱᱟᱹᱜ ᱵᱟᱠᱚ ᱵᱟᱠᱚ ᱥᱮᱬᱟᱭᱮᱫᱟ᱾
ᱦᱮᱸ
ᱚᱱᱟ ᱱᱮᱛᱟᱨ ᱢᱟ ᱯᱷᱳᱱ ᱵᱚᱱ ᱮᱢᱟ ᱠᱚ ᱠᱟᱱ ᱦᱚᱯᱚᱱ ᱦᱚᱯᱚᱱ ᱢᱟᱹᱭ ᱵᱟᱹᱵᱩ ᱛᱟᱠᱚ᱾
ᱴᱷᱤᱠ
ᱟᱨᱚ ᱛᱟᱦᱚᱞᱮ ᱚᱱᱟ ᱯᱷᱳᱱ ᱥᱮᱫ ᱜᱮ ᱫᱚᱢᱮ ᱢᱚᱱ ᱚᱨᱚᱜ ᱠᱟᱱ ᱛᱟᱠᱚᱣᱟ ᱚᱞᱚᱜ ᱯᱟᱲᱦᱟᱣ ᱫᱚ ᱟᱨ ᱵᱟᱠᱚ ᱥᱮᱬᱟᱭᱫᱟ᱾
ᱦᱮᱸ
ᱟᱨ ᱚᱱᱠᱟ ᱱᱮᱛᱟᱨ ᱢᱟ ᱯᱨᱳᱜᱨᱟᱢ ᱠᱚ ᱦᱩᱭ ᱵᱟᱲᱟᱜ ᱠᱟᱱᱟ ᱫᱚᱢᱮ
ᱦᱚᱭ
ᱯᱨᱳᱜᱨᱟᱢ ᱠᱚᱦᱚᱸ ᱠᱚ ᱪᱟᱞᱟᱜ ᱠᱟᱱᱟ ᱧᱤᱫᱟᱹ ᱧᱩᱛ ᱛᱮ ᱟᱫᱚ ᱱᱟᱜ ᱠᱷᱟᱱ ᱟᱵᱤᱱ ᱴᱷᱮᱱ ᱢᱤᱫᱴᱮᱱ ᱠᱩᱠᱞᱤ ᱛᱟᱦᱮᱸ ᱠᱟᱱ ᱛᱟᱹᱞᱤᱧᱟ ᱦᱚᱜ-ᱚᱭ ᱡᱮ ᱧᱤᱫᱟᱹ ᱯᱨᱳᱜᱨᱟᱢ ᱠᱚᱵᱚᱱ ᱠᱚᱨᱟᱣ ᱦᱚᱪᱚᱭ ᱫᱟ ᱥᱮ ᱟᱵᱚ ᱥᱟᱱᱛᱟᱲᱟᱜ
ᱦᱩᱸᱻ
ᱟᱫᱚ ᱱᱚᱣᱟ ᱟᱵᱤᱱᱟᱜ ᱢᱚᱱᱮ ᱛᱮ ᱪᱮᱫ ᱵᱤᱱ ᱞᱟᱹᱭᱟ ᱱᱚᱣᱟ ᱫᱚ ᱵᱷᱟᱜᱤ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ?
ᱟᱹᱞᱤᱧᱟᱜ ᱢᱚᱱᱮ ᱛᱮᱫᱚ ᱱᱚᱣᱟ ᱫᱚᱭ ᱞᱟᱹᱭᱟ ᱡᱮ ᱟᱵᱚ ᱢᱟᱱᱮ ᱡᱷᱚᱛᱚ ᱦᱚᱲ ᱯᱚᱠᱷᱮ ᱨᱮᱜᱮ ᱱᱚᱣᱟ ᱫᱚ ᱟᱹᱰᱤ ᱵᱟᱹᱲᱤᱡ ᱜᱮ ᱦᱩᱭᱩᱜ ᱠᱟᱱᱟ᱾ ᱪᱮᱫᱟᱜ ᱥᱮ ᱱᱚᱣᱟ ᱠᱷᱟᱹᱛᱤᱨ ᱛᱮ ᱢᱟᱱᱮ ᱟᱹᱰᱤᱜᱟᱱ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱚᱞᱚᱜ ᱯᱟᱲᱦᱟᱣ ᱨᱮ ᱢᱚᱱᱮ ᱵᱟᱝ ᱞᱟᱜᱟᱜ ᱠᱟᱱ ᱛᱟᱠᱚᱣᱟ ᱢᱟᱱᱮ ᱚᱸᱰᱮ ᱢᱤᱫ ᱫᱷᱟᱣ ᱜᱟᱱ ᱠᱚ ᱪᱟᱞᱟᱣ ᱞᱮᱱ ᱠᱷᱟᱱ ᱢᱤᱫᱴᱟᱱ ᱨᱟᱹᱥᱠᱟᱹ ᱡᱟᱜᱟᱣ ᱟᱠᱚ ᱠᱟᱱᱟ ᱡᱮ ᱮᱸᱜ ᱢᱚᱱ ᱚᱸᱰᱮ ᱢᱤᱫᱴᱟᱝ ᱮᱢᱚᱱ ᱨᱟᱹᱥᱠᱟᱹ ᱠᱚ ᱵᱩᱡᱷᱟᱹᱣᱮᱫᱟ ᱡᱮᱢᱚᱱ ᱞᱟᱹᱭ ᱮᱫᱟ ᱠᱚ ᱡᱮ ᱱᱚᱣᱟ ᱜᱮ ᱡᱷᱚᱛᱚ ᱠᱷᱚᱱ ᱢᱟᱨᱟᱝ ᱥᱩᱠ ᱫᱚ ᱥᱮ ᱱᱚᱣᱟ ᱜᱮ ᱨᱟᱹᱥᱠᱟᱹ ᱫᱚ ᱠᱤᱱᱛᱩ ᱩᱱᱠᱩ ᱫᱚ ᱱᱤᱭᱟᱹ ᱡᱤᱱᱤᱥ ᱵᱟᱠᱚ ᱵᱩᱡᱷᱟᱹᱣ ᱫᱟᱲᱮᱭᱟᱜ ᱠᱟᱱᱟ ᱡᱮ ᱱᱤᱭᱟᱹ ᱫᱚ ᱢᱟᱱᱮ ᱟᱹᱰᱤ ᱠᱷᱟᱨᱟᱯ ᱡᱤᱱᱤᱥ ᱠᱟᱱᱟ ᱢᱮᱱᱛᱮᱱ᱾ ᱚᱱᱟᱛᱮ ᱟᱹᱞᱤᱧᱟᱜ ᱢᱚᱱᱮ ᱛᱮᱫᱚ ᱞᱟᱹᱭ ᱟᱹᱞᱤᱧ ᱚᱱᱟ ᱛᱮᱫᱚ ᱡᱮᱦᱮᱛᱩ ᱟᱵᱚᱣᱟᱜ ᱢᱟᱱᱮ ᱟᱵᱚᱣᱟᱜ ᱡᱤᱵᱚᱱᱜ ᱜᱮ ᱱᱚᱥᱴᱚᱜ ᱠᱟᱱ ᱛᱟᱵᱳᱱᱟ ᱚᱱᱟ ᱠᱷᱟᱹᱛᱤᱨ ᱱᱚᱣᱟ ᱠᱚᱫᱚ ᱵᱟᱝ ᱦᱩᱭ ᱞᱮᱱ ᱠᱷᱟᱱ ᱜᱮ ᱵᱷᱟᱹᱜᱮ ᱠᱚᱜᱼᱟ᱾
ᱦᱳᱭ ᱦᱳᱭ ᱦᱳᱭ, ᱟᱫᱚ ᱱᱷᱟᱜ ᱠᱷᱟᱱ ᱟᱵᱤᱱ ᱟᱹᱞᱤᱧ ᱛᱮᱫᱚ ᱦᱟᱸᱜ ᱵᱟᱝ ᱪᱤᱠᱟᱹ ᱜᱟᱱᱚᱜ ᱟᱥᱮ ᱚᱱᱟ ᱫᱚ